ᱜᱚᱢᱠᱮ ᱡᱚ
ᱦᱮᱸ, ᱡᱚᱦᱟᱨ ᱜᱮ ᱾
ᱛᱮᱦᱮᱧ ᱞᱟᱝ ᱨᱚᱯᱚᱲᱟ ᱪᱟ ᱾ ᱢᱮᱱ ᱜᱟᱱᱚᱜᱼᱟ ᱟᱭᱢᱟ ᱦᱚᱲ ᱜᱚᱵ ᱟᱼᱟᱨ ᱦᱟᱸ ᱾ ᱪᱟ ᱟᱛᱮᱜ ᱜᱮᱞᱟᱝ ᱦᱮᱸ, ᱮᱸ ᱢᱮᱱᱟᱠᱚ ᱚᱠᱚᱭ ᱫᱚ ᱪᱟ ᱪᱟ ᱢᱮᱱ ᱞᱮᱠᱟᱡ ᱟᱵᱩ ᱟᱭᱢᱟ ᱠᱟᱛᱷᱟ ᱵᱚᱱ ᱵᱩᱡᱷᱟᱹᱣ ᱮᱫᱟ ᱾ ᱵᱟᱠᱚ ᱢᱮᱱᱟ ᱤᱭᱟᱹ ᱪᱟ ᱵᱮᱱᱟᱣ ᱢᱮ ᱾ ᱛᱚᱵᱮ ᱵᱟᱝ ᱵᱩᱡᱽ ᱦᱚᱲ ᱪᱮᱫ ᱵᱚᱱ ᱢᱮᱱᱟᱣᱟ ᱢᱮᱱᱟ ᱪᱟ ᱵᱮᱱᱟᱣ ᱢᱮ, ᱢᱟᱱᱮ ᱮᱠᱮᱱ ᱪᱟ ᱵᱮᱱᱟᱣ ᱢᱮ ᱥᱮ ᱱᱩ ᱧᱩ ᱪᱟ! ᱛᱚ ᱱᱚᱜᱼᱚ ᱱᱚᱝᱠᱟ ᱛᱷᱚᱲᱟᱜᱟᱱ ᱠᱟᱛᱷᱟ ᱨᱮ ᱨᱚᱲᱚᱜᱼᱟ ᱵᱷᱮᱜᱟᱨ ᱵᱷᱮᱜᱟᱨ ᱾ ᱵᱟᱝ ᱵᱩᱡᱽ ᱦᱚᱲ ᱠᱚ ᱵᱩᱡᱷᱟᱹᱣᱟᱢᱟ ᱪᱟ ᱧᱩᱭ ᱢᱮ ᱾ ᱪᱟ ᱪᱟ ᱧᱩ ᱞᱮᱠᱷᱟᱡ ᱫᱚ ᱪᱟ ᱪᱟ ᱛᱟᱨᱢᱟᱱᱮ ᱪᱟ ᱨᱚᱲ ᱞᱮᱠᱷᱟᱡ ᱚᱱᱟ ᱡᱟᱜᱟ ᱨᱮ ᱯᱮ ᱯᱮᱭᱟ ᱵᱚᱥᱛᱩ ᱢᱮᱥᱟᱞᱚᱜ ᱠᱟᱱᱟ ᱾ ᱢᱤᱫᱴᱮᱱ ᱫᱚ ᱦᱩᱭᱩᱜ ᱠᱟᱱᱟ ᱫᱟᱜ, ᱢᱮᱴᱮᱱ ᱫᱚ ᱦᱩᱭᱩᱜ ᱠᱟᱱᱟ ᱛᱚᱣᱟ, ᱢᱤᱫᱴᱮᱱ ᱫᱚᱝ ᱦᱩᱭᱩᱜ ᱠᱟᱱᱟ ᱪᱤᱱᱤ ᱾ ᱱᱚᱣᱟ ᱠᱚ ᱢᱮᱥᱟ ᱠᱟᱛᱮ ᱜᱮ ᱪᱟ ᱵᱚᱝ ᱢᱮᱛᱟᱜ ᱠᱟᱱᱟ ᱦᱮᱸ ᱥᱮ ᱵᱟᱝ! ᱫᱮᱞᱟ ᱫᱮᱞᱟ ᱪᱟ ᱵᱚᱱ ᱧᱩ ᱠᱟᱞ ᱜᱮ ᱫᱚᱠᱟᱨᱮ ᱱᱚᱠᱟ ᱵᱚᱱ ᱢᱮᱱᱟ, ᱫᱚᱥᱨᱟ ᱠᱟᱛᱷᱟ ᱦᱳᱭ ᱠᱟᱱᱟ ᱡᱟᱦᱟᱸ ᱫᱚ ᱮᱠ ᱱᱚᱢᱵᱚᱨ ᱨᱮᱭᱟᱜ ᱪᱟ, ᱱᱚᱣᱟ ᱪᱟ ᱫᱟᱨᱮ ᱡᱟᱦᱟᱸ ᱵᱚᱝ ᱪᱟᱥᱟ, ᱥᱟᱠᱟᱢ ᱱᱚᱣᱟ ᱥᱤᱫ ᱠᱟᱛᱮᱫ ᱱᱚᱣᱟ ᱢᱤᱫᱴᱮᱡ ᱪᱟ ᱫᱟᱨᱮ ᱱᱚᱣᱟ ᱫᱚ ᱪᱮᱫ ᱠᱟᱱᱟ ᱡᱟᱦᱟᱸ ᱩᱢᱩᱠ ᱠᱷᱚᱱ ᱛᱢᱩᱠ ᱫᱤᱥᱚᱢ ᱵᱚᱝ ᱪᱟᱞᱟᱜᱼᱟ, ᱩᱱ ᱨᱮᱫᱚ ᱵᱚᱱ ᱢᱮᱱᱟ ᱱᱚᱣᱟ ᱫᱚ ᱪᱟ ᱫᱟᱨᱮ ᱠᱟᱱᱟ ᱾ ᱛᱟᱨᱢᱟᱱᱮ ᱚᱱᱟ ᱫᱟᱨᱮ ᱠᱷᱚᱱ ᱜᱮ ᱪᱟ ᱵᱚᱝ ᱵᱮᱱᱟᱣ ᱮᱫᱟ ᱾ ᱟᱨ ᱚᱱᱟ ᱜᱮᱵᱚᱝ ᱧᱩᱭᱮᱫᱟ, ᱧᱩ ᱥᱚᱢᱚᱭ ᱨᱮᱦᱚᱸ ᱪᱟ ᱵᱚᱝ ᱢᱮᱛᱟᱜ ᱠᱟᱱᱟ ᱾ ᱴᱚᱝᱜᱚᱡ ᱡᱚᱠᱷᱚᱡ ᱨᱮᱦᱚᱸ ᱪᱟ ᱵᱚᱝ ᱢᱮᱛᱟᱜ ᱠᱟᱱᱟ, ᱱᱚᱣᱟ ᱢᱤᱫᱴᱮᱝ ᱮᱸ ᱵᱷᱮᱜᱟᱨ ᱵᱷᱮᱜᱟᱨ ᱠᱟᱛᱷᱟ ᱵᱩᱡᱷᱟᱹᱜ ᱠᱟᱱᱟ ᱥᱮ ᱟᱸᱡᱚᱢᱚᱜ ᱠᱟᱱᱟ, ᱢᱮᱱᱠᱷᱟᱱ ᱡᱚᱛᱚ ᱢᱮᱥᱟ ᱠᱟᱛᱮᱜ ᱜᱮ ᱫᱚᱠᱟᱨᱮ ᱡᱟᱦᱟᱸ ᱵᱩᱝ ᱧᱩᱭᱟ ᱱᱚᱣᱟ ᱦᱚᱸ ᱪᱟ ᱟᱨ ᱟᱵᱩ ᱡᱟᱦᱟᱸ ᱞᱚᱞᱚ ᱫᱟᱜ ᱵᱩᱝ ᱧᱩᱭᱟ ᱱᱚᱣᱟ ᱫᱚ ᱵᱷᱮᱜᱟᱨ ᱜᱮᱭᱟ, ᱡᱟᱦᱟᱸ ᱫᱚ ᱥᱟᱫᱟ ᱛᱮ ᱮᱠᱮᱱ ᱫᱟᱜ ᱵᱚᱱ ᱞᱚᱞᱚᱭᱟ ᱱᱚᱣᱟ ᱵᱚᱝ ᱢᱮᱱᱟ ᱞᱚᱞᱚ ᱫᱟᱜ, ᱥᱮ ᱪᱤᱱᱤ, ᱪᱟ ᱟᱨ ᱨᱮᱭᱟᱨ ᱫᱟᱜ ᱢᱮᱥᱟᱞ ᱠᱟᱛᱮᱫ ᱱᱚᱣᱟ ᱦᱚᱸ ᱢᱤᱫᱴᱮᱜ ᱞᱚᱞᱚ ᱫᱟᱜ ᱵᱚᱝ ᱢᱮᱱᱟ ᱾ ᱟᱹᱞᱤᱝ ᱫᱚ ᱞᱤᱝ ᱢᱚᱱᱮᱭᱟ ᱱᱚᱜᱼᱚᱱᱟ ᱪᱟ ᱵᱷᱟᱥᱟ ᱡᱟᱦᱟᱸ ᱵᱚᱝ ᱨᱚᱲᱫᱟ ᱱᱚᱣᱟ ᱫᱚ ᱪᱟ ᱨᱚᱲ ᱞᱮᱠᱷᱟᱡ ᱜᱮ ᱜᱟᱱᱚᱜᱼᱟ ᱥᱮ ᱞᱚᱞᱚ ᱫᱟᱜ ᱨᱚᱲ ᱞᱮᱠᱷᱟᱡ ᱜᱟᱱᱚᱜᱼᱟ, ᱪᱮᱫ ᱵᱮᱱ ᱞᱟᱹᱭ ᱠᱮᱭᱟ?
ᱟᱫᱚ ᱱᱚᱣᱟ ᱤᱫᱤ ᱠᱟᱛᱮᱫ ᱫᱚ ᱟᱹᱞᱤᱧᱟᱜ ᱫᱚ ᱛᱮᱢᱚᱱ ᱠᱤᱪᱷᱩ ᱫᱚ ᱵᱟᱲᱟᱭ ᱵᱟᱹᱱᱩᱜᱼᱟ ᱾
ᱟᱫᱚ ᱪᱮᱫ ᱤᱧ ᱞᱟᱹᱭᱟ ᱵᱟᱹᱞᱤᱧ ᱵᱩᱡᱽ ᱫᱚ ᱪᱮᱫ ᱤᱧ ᱞᱟᱹᱭᱟ ᱵᱟᱞᱤᱧ ᱵᱩᱡ ᱟᱲᱮᱭᱟᱜ ᱠᱟᱱᱟ ᱡᱮ ᱪᱟ ᱞᱮ ᱴᱷᱤᱠᱚᱜ ᱠᱟᱱᱟ ᱥᱮ ᱞᱚᱞᱚ ᱫᱟᱜ? ᱠᱤᱱᱛᱩ ᱮᱸ ᱤᱧᱟᱹᱜ ᱞᱮᱭ ᱛᱮᱫᱚ ᱡᱚᱠᱷᱚᱱ ᱢᱮᱫ ᱪᱟ ᱵᱚᱱ ᱢᱮᱥᱟᱜ ᱠᱟᱱᱟ ᱪᱟ ᱵᱚᱱ ᱞᱟᱹᱭ ᱞᱮᱠᱷᱟᱱ ᱦᱚᱸ ᱱᱟᱯᱟᱭᱚᱜᱼᱟ ᱾ ᱥᱮᱢ ᱩᱵᱟᱜᱼᱟ ᱾
ᱱᱟᱯᱟᱭ ᱚ ᱮᱠᱮᱱ
ᱟᱪᱪᱷᱟ ᱛᱟᱦᱚᱞᱮ ᱤᱧᱤᱧ ᱞᱟᱹᱭ ᱟᱠᱟᱫ ᱜᱮ ᱡᱟᱦᱟᱸ ᱟᱞᱮ ᱫᱤᱥᱚᱢ ᱨᱤᱧ ᱧᱮᱞ ᱟᱠᱟᱫᱟ ᱪᱟ ᱫᱚ ᱪᱤᱠᱟ ᱚᱠ ᱛᱚ ᱧᱩᱼᱟ ᱥᱮ ᱪᱮᱫ ᱠᱚᱵᱚᱱ ᱢᱮᱥᱟᱣᱟ ᱛᱮ ᱵᱟᱝ ᱩᱸᱜ ᱪᱟ ᱨᱮᱫᱚ ᱧᱮᱞᱚᱜᱼᱟ ᱵᱟᱹᱲᱛᱤ ᱠᱟᱭᱛᱮ ᱨᱟᱵᱟᱝ ᱫᱤᱱ ᱵᱟᱹᱲᱛᱤ ᱠᱚ ᱧᱩᱭᱟ, ᱢᱟᱱᱮ ᱮᱢᱱᱤ ᱛᱮᱦᱚᱸ ᱠᱚ ᱧᱩᱭᱟ ᱥᱮᱛᱟᱜ ᱵᱮᱲᱟ ᱾ ᱠᱤᱱᱛᱩ ᱨᱟᱵᱟᱝ ᱫᱤᱱ ᱵᱟᱹᱲᱛᱤ, ᱠᱟᱨᱚᱱ ᱪᱟ ᱧᱩ ᱞᱮᱠᱷᱟᱱ ᱮᱸ ᱢᱤᱫᱴᱟᱝ ᱞᱚᱞᱚ ᱞᱚᱞᱚ ᱪᱟᱸ ᱫᱚᱠᱚ ᱧᱩᱭᱟ ᱾ ᱟᱫᱚ ᱞᱚᱞᱚ ᱛᱮ ᱠᱷᱟᱱ ᱦᱚᱲ ᱢᱟᱱᱮ ᱩᱨᱜᱩᱢ ᱧᱚᱜ ᱥᱮ ᱞᱚᱞᱚ ᱜᱮ ᱟᱹᱭᱠᱟᱹᱜᱼᱟ ᱾ ᱟᱫᱚ ᱚᱱᱟ ᱪᱟ ᱛᱚ ᱚ ᱵᱟᱨ ᱞᱮᱠᱟ ᱛᱮᱠᱚ ᱪᱟᱭᱟ ᱵᱟᱨ ᱞᱮᱠᱟ ᱵᱚᱞᱛᱮ ᱢᱤᱫᱴᱟᱝ ᱫᱚ ᱡᱟᱦᱟᱸ ᱫᱚ ᱮᱸᱻ ᱞᱮᱵᱮᱱ ᱴᱤ ᱪᱟ ᱠᱚ ᱞᱟᱹᱭᱟ ᱥᱮ ᱮᱢᱱᱤ ᱞᱮᱵᱩ ᱟᱨ ᱦᱮᱰᱮᱡᱟ ᱥᱟᱶᱛᱮ ᱞᱮᱵᱩ ᱠᱟᱹᱴᱤᱡ ᱠᱟᱯ ᱨᱮᱠᱚ ᱫᱩᱞ ᱛᱮ ᱚᱱᱟ ᱯᱚᱨ ᱪᱟ ᱠᱚ ᱫᱩᱞᱟ ᱾ ᱟᱨ ᱢᱤᱫᱴᱟᱝ ᱫᱚ ᱡᱟᱦᱟᱸ ᱛᱚᱸᱶᱟ ᱟᱛᱮᱜ ᱠᱚᱸ ᱪᱟᱭᱟ ᱾ ᱛᱩ ᱵᱟᱱᱟᱨ ᱮ ᱪᱟᱸ ᱱᱟᱜ ᱜᱮ ᱧᱩᱱᱟᱜ ᱥᱟᱫ ᱟᱞᱟᱫᱟ ᱜᱮᱭᱟ ᱥᱮ ᱵᱟᱱᱟᱨ ᱮ ᱪᱟ ᱥᱤᱵᱤᱞ ᱥᱚᱲᱚᱢ ᱟᱞᱟᱫᱟ ᱠᱮᱫᱼᱟ ᱾
ᱟᱞᱟᱫᱟ ᱜᱮ ᱮᱠᱟᱞ ᱾
ᱟᱨ ᱧᱮᱞ ᱵᱟᱲᱟ ᱦᱩᱭ ᱟᱠᱟᱱᱟ ᱟᱹᱰᱤ ᱦᱚᱲᱜᱮ ᱱᱚᱣᱟ ᱪᱟ ᱧᱩ ᱛᱟᱞᱟ ᱛᱮᱜᱮ ᱦᱟᱞᱠᱟ ᱠᱚ ᱴᱤᱯᱤᱱᱟ, ᱵᱚᱞᱛᱮ ᱪᱤᱜᱠᱟ ᱦᱮᱸ ᱥᱮᱛᱟᱜ ᱨᱮ ᱪᱟᱭ ᱧᱩ ᱠᱮᱫᱟ ᱾ ᱛᱚᱣᱟ ᱪᱟᱭ ᱧᱩ ᱠᱮᱫ ᱛᱮ ᱵᱤᱥᱠᱩᱴ ᱠᱚᱸ ᱠᱟᱹᱴᱷᱤᱡ ᱮ ᱡᱚᱢ ᱠᱮᱫ ᱛᱮ ᱮ ᱪᱟᱥ ᱠᱟᱹᱢᱤᱭ ᱪᱟᱞᱟᱣ ᱮᱱᱟ ᱢᱟᱴᱷ ᱾
ᱥᱮ ᱡᱟᱦᱟᱱᱟᱜ ᱜᱮ ᱪᱟᱞᱟᱣ ᱮᱱᱟ, ᱟᱫᱚ ᱚᱱᱟ ᱪᱟ ᱧᱩ ᱠᱟ ᱛᱮ ᱜᱮ ᱛᱟᱯᱚᱨ ᱛᱤᱠᱤᱱ ᱫᱟᱠᱟᱭ ᱡᱚᱢᱟ ᱾ ᱟᱪᱪᱷᱟ ᱛᱟᱦᱚᱞᱮ ᱩᱸ ᱪᱟᱸ ᱫᱚ ᱟᱯᱮ ᱫᱤᱥᱚᱢ ᱨᱮᱫᱚ ᱚᱠᱚᱭ ᱪᱤᱫ ᱠᱟ ᱠᱚ ᱧᱩᱭᱟ ᱥᱮ ᱱᱚᱝᱠᱟ ᱪᱟ ᱧᱩ ᱞᱮᱠᱷᱟᱱ ᱵᱟᱹᱲᱤᱡ ᱤᱯᱷᱮᱠᱴ ᱠᱚᱫᱚ ᱪᱮᱫ ᱪᱮᱫ ᱯᱟᱲᱟᱜᱼᱟ? ᱟᱵᱚᱣᱟᱜ ᱢᱟᱹᱱᱢᱤ ᱡᱤᱭᱚᱱ ᱨᱮ ᱥᱮ ᱦᱚᱲᱢᱚ ᱡᱤᱣᱤ ᱨᱮ ᱾
ᱮᱠᱟᱞ ᱮ ᱟᱹᱞᱤᱧ ᱫᱚᱞᱤᱧ ᱢᱚᱱᱮᱭᱟ ᱟᱸᱻ ᱪᱟ ᱧᱩ ᱞᱮᱠᱷᱟᱱ ᱟᱵᱚ ᱴᱷᱮᱡ ᱚᱥᱩᱵᱤᱫᱟ ᱥᱮ ᱢᱟᱱᱣᱟ ᱴᱷᱮᱡ ᱚᱥᱩᱵᱤᱫᱟ ᱱᱤᱭᱟᱹ ᱜᱮ ᱯᱟᱲᱟᱜ ᱠᱟᱱᱟ ᱡᱟᱦᱟ ᱫᱚ ᱱᱚᱝᱠᱟᱱ ᱪᱟ ᱠᱚᱵᱚᱱ ᱧᱩ ᱡᱚᱢ ᱥᱮᱵᱚᱱ ᱧᱩᱭ ᱥᱮᱵᱚᱱ ᱵᱮᱵᱷᱟᱨ ᱢᱟ ᱡᱟᱦᱟᱸ ᱫᱚ ᱡᱟᱦᱟᱸ ᱡᱟᱭᱜᱟ ᱨᱮ ᱡᱟᱦᱟᱸ ᱫᱤᱥᱚᱢ ᱨᱮ ᱵᱟᱜᱟᱱ ᱢᱮᱱᱟᱜ ᱟᱠᱟᱫᱟ, ᱦᱚᱭ ᱫᱟᱲᱮᱭᱟᱜᱼᱟ ᱜᱚᱴᱟ ᱫᱤ ᱥᱚᱢ ᱨᱮ ᱪᱟ ᱵᱟᱜᱟᱱ ᱦᱚᱸ ᱵᱟᱝ ᱦᱩᱭᱩᱜ ᱜᱮᱭᱟ ᱟᱨ ᱵᱟᱝ ᱛᱟᱦᱮᱱ ᱜᱮᱭᱟ ᱾
ᱦᱩᱸ ᱾
ᱴᱚᱴᱷᱟ ᱴᱚᱴᱷᱟ ᱨᱮᱜᱮ ᱫᱤᱥᱚᱢ ᱫᱤᱥᱚᱢ ᱨᱮᱜᱮ ᱡᱟᱦᱟᱸ ᱱᱚᱣᱟ ᱫᱤᱥᱚᱢ ᱠᱷᱚᱡ ᱦᱟᱱᱟ ᱫᱤᱥᱚᱢ ᱠᱩ ᱤᱫᱤᱭᱮᱫᱟ ᱟᱨ ᱚᱱᱠᱟ ᱛᱮ ᱥᱟᱱᱟᱢ ᱡᱟᱭᱜᱟ ᱨᱮ ᱥᱟᱱᱟᱢ ᱫᱚᱠᱟᱱ ᱨᱮ ᱥᱟᱱᱟᱢ ᱦᱟᱴ ᱵᱟᱡᱟᱨ ᱨᱮᱜᱮ ᱪᱟ ᱟᱠᱷᱨᱤᱧᱚᱜ ᱠᱟᱱᱟ. ᱢᱮᱱ ᱜᱟᱱᱚᱜᱼᱟ ᱯᱟᱠᱮᱴ ᱪᱟ, ᱟᱵᱚ ᱯᱮᱠᱮᱴ ᱪᱟ ᱡᱟᱦᱟᱸ ᱵᱚᱱ ᱧᱩᱭ ᱮᱫᱟ ᱥᱮ ᱵᱚᱱ ᱵᱮᱵᱚᱦᱟᱨ ᱮᱫᱟ ᱱᱚᱣᱟ ᱠᱷᱚᱱ ᱛᱷᱚᱲᱟ ᱮᱸ ᱯᱷᱟᱨᱟᱠ ᱨᱮᱵᱚᱱ ᱛᱟᱦᱮᱱ ᱠᱷᱟᱡ ᱵᱮᱥ ᱦᱩᱭ ᱠᱚᱜᱼᱟ ᱱᱚᱣᱟ ᱞᱤᱧ ᱢᱮᱱ ᱩᱪᱩᱭ ᱮᱫᱟ ᱥᱮ ᱞᱤᱧ ᱞᱟᱹᱭᱮᱫ ᱠᱟᱱᱟ ᱾ ᱪᱮᱫᱟᱜ ᱥᱮ ᱪᱟ ᱟᱵᱚ ᱯᱮᱠᱮᱴ ᱨᱮᱭᱟᱜ ᱪᱟ ᱡᱟᱦᱟ ᱵᱩᱱ ᱧᱩᱭᱮᱫᱟ ᱱᱚᱣᱟ ᱨᱮᱫᱚ ᱟᱭᱢᱟ ᱞᱮᱠᱟᱱ ᱠᱮᱢᱤᱠᱮᱞ ᱥᱮ ᱱᱚᱝᱠᱟᱱ ᱨᱟᱱ ᱠᱩ ᱢᱮᱥᱟᱞᱟᱜ ᱠᱟᱱᱟ ᱪᱟ ᱵᱚᱞᱮ ᱪᱮᱫᱟᱜ ᱥᱮ ᱚᱱᱟ ᱫᱚ ᱢᱤᱫᱴᱮᱱ ᱯᱞᱟᱥᱴᱤᱠ ᱵᱷᱤᱛᱨᱤ ᱨᱮ ᱯᱮᱠᱤᱝ ᱟᱜ ᱠᱟᱱᱟ᱾ ᱛᱚᱵᱮ ᱠᱷᱟᱱ ᱱᱚᱸᱰᱮ ᱪᱟᱨᱮ ᱡᱟᱦᱟᱸ ᱛᱤᱱᱟᱹᱜ ᱜᱮ ᱚᱞ ᱢᱤᱫ ᱵᱟᱨ ᱫᱟᱢ ᱛᱟᱦᱮᱱᱟ, ᱚᱱᱟ ᱥᱟᱶ ᱰᱮᱴ ᱟᱨ ᱵᱟᱝ ᱪᱮᱫ ᱠᱚᱪᱚᱝ, ᱚᱞ ᱛᱟᱦᱮᱱᱟ ᱚᱱᱟ ᱫᱚ ᱢᱤᱫᱴᱟᱝ ᱪᱟ ᱯᱷᱮᱠᱴᱨᱤ ᱚᱠᱟ ᱨᱮᱭᱟᱜ ᱠᱷᱚᱱ ᱪᱚᱝ, ᱚᱠᱟ ᱨᱮ ᱪᱚᱝ ᱠᱚ ᱯᱳᱥᱴᱤᱝ ᱮᱫ ᱥᱮᱠᱚ, ᱤᱫᱤᱭᱮᱫ ᱠᱟᱱ ᱱᱚᱣᱟ ᱠᱚᱜᱮ ᱚᱞ ᱛᱟᱦᱮᱱᱟ ᱢᱮᱱᱠᱷᱟᱱ ᱢᱤᱫᱴᱮᱜ ᱠᱟᱛᱷᱟ ᱥᱮ ᱢᱤᱫᱴᱮᱜ ᱚᱞ, ᱵᱟᱝ ᱧᱮᱞ ᱛᱤᱭᱳᱜ ᱠᱟᱱᱟ, ᱡᱮ ᱪᱟ ᱫᱚ ᱱᱤᱱᱟᱹᱜ ᱠᱷᱚᱱ ᱱᱤᱱᱟᱹᱜ ᱫᱷᱟᱹᱵᱤᱡ ᱠᱩ, ᱵᱮᱵᱚᱦᱟᱨᱟ ᱱᱚᱣᱟ ᱨᱮᱭᱟᱜ ᱤᱥᱴᱟᱴᱤᱝ ᱴᱟᱭᱤᱢ ᱥᱮ ᱮᱠᱥᱯᱟᱭᱟᱨ ᱴᱟᱭᱤᱢ, ᱡᱟᱦᱟᱸ ᱞᱮᱠᱟ ᱟᱵᱩ ᱨᱟᱱ ᱵᱩᱱ ᱡᱚᱢ ᱧᱩᱭᱮᱫ ᱠᱟᱱᱟ ᱨᱟᱱ ᱥᱤᱨᱟᱯᱮᱢ ᱢᱮᱱ ᱴᱮᱵᱞᱮᱴ ᱮᱢ ᱢᱮᱱ ᱱᱚᱣᱟ ᱨᱮᱭᱟᱜ ᱫᱚ, ᱢᱤᱫᱴᱮᱱ ᱮᱠᱥᱯᱟᱭᱟᱨ ᱰᱮᱴ ᱛᱟᱦᱮᱱ ᱠᱟᱱᱟ᱾ ᱟᱨ ᱪᱟ ᱨᱮ ᱪᱮᱫᱟᱜ ᱮᱠᱥᱯᱟᱭᱟᱨ ᱰᱮᱴ ᱵᱟᱠᱚ ᱚᱞ ᱫᱟ᱾ ᱛᱚᱵᱮ ᱪᱮ ᱵᱩᱱ ᱵᱩᱡ ᱠᱮᱭᱟ, ᱨᱟᱱ ᱠᱚ ᱞᱟᱜᱟᱣ ᱠᱟᱫᱟ ᱠᱮᱢᱤ ᱠᱮᱞ ᱠᱚ ᱞᱟᱜᱟᱣ ᱠᱷᱟᱹᱛᱤᱨ ᱛᱮ ᱱᱚᱣᱟ ᱵᱚᱥᱛᱩ ᱵᱟᱝ ᱵᱟᱹᱲᱤᱡᱚᱜ ᱠᱟᱱᱟ, ᱛᱚ ᱱᱚᱣᱟ ᱨᱮ ᱧᱩ ᱞᱮᱠᱷᱟᱡ ᱪᱮᱫ ᱦᱩᱭᱩᱜᱼᱟ ᱱᱚᱣᱟ ᱫᱚ ᱟᱵᱚ ᱛᱮᱜᱮ, ᱵᱩᱡᱷᱟᱹᱣ ᱞᱟᱜᱟᱣ ᱵᱚᱱᱟ, ᱚᱱᱟ ᱤᱭᱟᱹᱛᱮ ᱡᱟᱦᱟᱸ ᱪᱟ ᱵᱚᱱ ᱧᱩᱭᱫᱟ, ᱡᱟᱹᱥᱛᱤ ᱠᱮ ᱡᱟᱹᱥᱛᱤ ᱱᱚᱣᱟ, ᱛᱚᱣᱟ ᱪᱟ ᱮᱸ ᱧᱩ ᱛᱷᱚᱲᱟ ᱠᱚᱢ ᱧᱚᱜ ᱞᱮᱱᱠᱷᱟᱱ ᱜᱮ ᱵᱮᱥ ᱦᱳᱭ ᱠᱚᱜᱼᱟ, ᱡᱟᱦᱟᱸᱞᱮ ᱞᱮᱠᱟ ᱟᱞᱮ ᱜᱷᱟᱨᱚᱸᱡᱽ ᱜᱮ ᱨᱮ ᱥᱮ ᱟᱫᱚᱢᱟᱜ ᱥᱟᱱᱟᱢ ᱜᱷᱟᱨᱚᱸᱡᱽ ᱨᱮ ᱵᱟᱝ ᱢᱤᱞᱟᱹᱣᱟ, ᱡᱚᱛᱚ ᱞᱮᱠᱟᱱ ᱦᱚᱲ ᱵᱚᱱ ᱛᱟᱦᱮᱱᱟ, ᱚᱠᱚᱭ ᱫᱚ ᱜᱮᱥᱴᱨᱤᱠ ᱛᱮ ᱞᱟᱸᱜᱟ ᱪᱟᱵᱟᱜ ᱠᱟᱱᱟ᱾ ᱛᱚᱵᱮ ᱱᱚᱝᱠᱟ ᱜᱮᱥᱴᱤᱠ ᱨᱮ ᱞᱟᱸᱜᱟ ᱪᱟᱵ ᱞᱮᱱ ᱠᱷᱟᱱᱡ ᱡᱟᱦᱟᱸ ᱛᱚᱣᱟ ᱥᱟᱶᱛᱮ ᱟᱹᱜᱩ ᱧᱩᱭᱟ ᱪᱟ ᱱᱚᱣᱟ ᱪᱟ ᱨᱮᱢᱟ ᱨᱟᱱ ᱢᱟ ᱢᱮᱥᱟ, ᱢᱮᱱᱟᱜ ᱥᱮ ᱠᱮᱢᱤᱠᱮᱞ ᱢᱮᱥᱟ ᱢᱮᱱᱟᱜ ᱜᱮ᱾ ᱡᱚᱠᱷᱚᱱ ᱛᱚᱣᱟ ᱟᱨ ᱪᱟ ᱦᱮᱰᱮᱡ ᱢᱤᱞᱟᱹᱣ ᱠᱟᱛᱮᱫ ᱟᱵᱚ ᱵᱚᱱ ᱧᱩ ᱧᱩᱭᱟ ᱚᱱᱟ ᱵᱚᱥᱛᱩ ᱟᱵᱚ ᱦᱚᱲᱢᱚ ᱵᱷᱤᱛᱨᱤ ᱥᱮᱭᱟ ᱞᱮᱱ ᱠᱷᱟᱱ, ᱚᱱᱟᱫᱚ ᱵᱮᱥ ᱵᱟᱝ ᱵᱩᱡᱷᱟᱹᱜᱼᱟ᱾ ᱜᱮᱥ ᱵᱮᱱᱟᱜᱼᱟ, ᱡᱚᱠᱷᱚᱱ ᱛᱚᱣᱟ ᱪᱟ ᱵᱚᱱ ᱧᱩᱭᱟ, ᱜᱮᱥ ᱵᱮᱱᱟᱜᱼᱟ᱾ ᱪᱮᱫᱟᱜ ᱥᱮ ᱪᱟ ᱨᱮᱦᱚᱸ ᱨᱟᱱ ᱢᱮᱱᱟᱜᱼᱟ, ᱟᱨ ᱛᱚᱣᱟ ᱢᱟ ᱛᱚᱣᱟ ᱠᱮᱥ ᱚᱱᱟ ᱫᱚ ᱥᱮᱭᱱ ᱠᱷᱟᱱᱡ ᱵᱮᱥ ᱵᱟᱝ ᱵᱩᱪᱚᱜᱼᱟ, ᱟᱪᱪᱷᱟ ᱵᱟᱦᱨᱮ ᱠᱷᱚᱡ ᱟᱣᱟᱡᱽ ᱟᱸᱡᱚᱢᱚᱜ ᱠᱟᱱᱟ ᱪᱮᱫ ᱟᱹᱞᱤᱧᱟᱜ᱾
ᱦᱮᱸ ᱠᱟᱹᱴᱤᱡ ᱱᱟᱥᱮᱱᱟᱜ ᱟᱸᱡᱚᱢᱚᱜ ᱠᱟᱱᱟ᱾
ᱛᱚᱵᱮ ᱠᱷᱟᱡ ᱞᱟᱝ ᱠᱮᱱᱥᱮᱞᱟ, ᱠᱤᱪᱷᱩᱜᱟᱱ ᱚᱲᱟᱜ ᱨᱮ ᱦᱚᱲ ᱵᱟᱹᱱᱩᱜ ᱠᱚᱣᱟ ᱛᱚ ᱠᱤᱪᱷᱩ, ᱜᱤᱫᱽᱨᱟᱹ ᱠᱚ ᱨᱟᱜ ᱵᱟᱲᱟᱭᱮᱫᱟ᱾ ᱢᱟ ᱵᱟᱹᱲᱤᱡ ᱟᱞᱚᱵᱤᱱ ᱵᱩᱡᱷᱟᱹᱣᱟ ᱱᱤᱝᱠᱟᱹ ᱜᱮᱞᱟᱝ ᱨᱚᱯᱚᱲᱟ᱾
ᱟᱪᱪᱷᱟ ᱴᱷᱤᱠ ᱜᱮᱭᱟ ᱛᱟᱦᱚᱞᱮ᱾
ᱦᱩᱸ